ᱦᱚᱸ ᱦᱮᱞᱳ᱾ ᱟᱸᱡᱚᱢ ᱫᱟᱵᱤᱱ ᱦᱮᱸ ᱡᱚᱦᱟᱨ ᱜᱚᱢᱠᱮ ᱦᱩᱸ᱾ ᱚᱠᱟᱞᱮᱠᱟ ᱪᱮᱫ ᱯᱨᱚᱥᱮᱥᱤᱝ ᱢᱮᱱᱛᱮ ᱪᱮᱫ ᱪᱚ ᱨᱟᱠᱟᱵ ᱠᱟᱱ ᱛᱟᱸᱦᱮᱜ ᱛᱟᱹᱵᱤᱱᱟ ᱵᱟᱝ ᱠᱚᱞᱤᱝᱚᱜ ᱠᱟᱱᱟ ᱧᱮᱞ ᱫᱟᱞᱤᱧ ᱨᱤᱥᱤᱵᱷ ᱮᱨᱮᱦᱚᱸᱤᱧ᱾
ᱪᱮᱥᱴᱟᱭ ᱫᱟᱞᱤᱧ ᱥᱮ ᱪᱮᱫ ᱯᱨᱚᱥᱮᱥᱤᱝ ᱠᱟᱛᱷᱟ ᱦᱤᱡᱩᱜ ᱠᱟᱱᱟ ᱵᱟᱝ ᱨᱟᱠᱟᱵ ᱤᱭᱟᱹᱜ ᱠᱟᱱᱟ᱾
ᱚ, ᱮᱯ ᱨᱮᱱᱟᱜ ᱯᱨᱳᱵᱞᱮᱢ ᱫᱟᱭ᱾
ᱩᱸ ᱚᱱᱟ ᱠᱷᱟᱹᱛᱤᱨ ᱜᱮ ᱚᱱᱠᱟᱜ ᱠᱟᱱ ᱛᱟᱦᱮᱫ ᱱᱤᱭᱟᱹ ᱫᱚ᱾
ᱦᱳᱭ᱾
ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱫᱟ?
ᱱᱤᱛᱚᱜ ᱫᱚ ᱪᱟᱥ ᱨᱮᱜᱮ ᱵᱚᱱ ᱪᱷᱩᱴᱟᱹᱣ ᱟᱠᱟᱱᱟ᱾
ᱦᱮᱸ ᱪᱟᱥ ᱨᱮᱜᱮ ᱵᱚᱱ ᱪᱷᱩᱴᱟᱹᱣ ᱫᱚᱵᱚᱱ ᱪᱷᱩᱴᱟᱹᱣ ᱟᱠᱟᱱᱟ᱾
ᱦᱳᱭ᱾
ᱪᱟᱥ ᱠᱚᱵᱤᱱ ᱨᱟᱠᱟᱵ ᱜᱚᱫ ᱠᱮᱫᱟ ᱥᱮ ᱪᱮᱫ ᱛᱟᱦᱚᱞᱮ?
ᱵᱟᱝ ᱨᱟᱠᱟᱵ ᱠᱟᱱᱟ ᱜᱚ᱾
ᱚ ᱛᱟᱦᱚᱞᱮ ᱵᱤᱱ ᱫᱷᱩᱨᱟᱹᱣ ᱠᱟᱱᱟ ᱪᱟᱥ ᱠᱚᱨᱮ ᱜᱮ ᱢᱳᱴᱟᱢᱩᱴᱤ᱾
ᱦᱳᱭ, ᱫᱷᱩᱨᱟᱹᱣ ᱦᱩᱭ ᱠᱟᱱᱟ᱾ ᱟᱯᱮ ᱥᱮᱱ ᱫᱚ ᱪᱮᱫ ᱞᱮᱠᱟ ᱪᱟᱥ ᱠᱚ?
ᱪᱟᱥ ᱠᱚ ᱢᱚᱴᱟᱢᱩᱴᱤ ᱱᱚᱜᱼᱚᱭ ᱞᱟᱜᱟᱣ ᱟᱠᱟᱱᱟ ᱡᱮ ᱡᱮᱢᱚᱱ ᱠᱚᱫᱚ ᱪᱟᱥ ᱠᱚᱫᱚ ᱠᱚ ᱨᱟᱠᱟᱵ ᱟᱹᱜᱩ ᱜᱚᱫ ᱫᱟ ᱵᱚᱞᱛᱮ ᱪᱮᱫᱠᱟ ᱱᱚ ᱟ ᱨᱩᱴᱟᱨ ᱨᱮᱱᱟᱜ ᱵᱮᱯᱟᱨ ᱠᱟᱱᱟ ᱛᱚ᱾ ᱴᱟᱭᱤᱢ ᱨᱮ ᱵᱟᱝ ᱦᱮᱡ ᱞᱮᱱᱠᱷᱟᱱ ᱚᱱᱮ ᱚᱱᱠᱟ ᱠᱟᱹᱢᱤᱱ ᱢᱩᱱᱤᱥ ᱠᱚ ᱵᱟᱝᱠᱚ ᱧᱟᱢ ᱞᱮᱱᱠᱷᱟᱱ ᱚᱱᱟ ᱪᱮᱛᱟᱱ ᱨᱮᱜᱮ ᱰᱤᱯᱮᱱᱰ ᱫᱟᱭ᱾
ᱦᱳᱭ᱾ ᱢᱟᱱᱮ ᱦᱟ ᱢᱟᱱᱮ ᱫᱟᱜ ᱫᱚ ᱚᱵᱷᱟᱵ ᱵᱟᱝᱟ᱾
ᱫᱟᱜ ᱫᱚ ᱱᱮᱥ ᱫᱚ ᱮᱢᱱᱤ ᱛᱮᱜᱮ ᱛᱚ ᱟᱹᱰᱤ ᱞᱮᱴ ᱛᱮ ᱫᱟᱜ ᱠᱟᱜ-ᱟᱭ᱾
ᱦᱳᱭ ᱦᱳᱭ, ᱞᱮᱴᱮ ᱛᱮ ᱫᱟᱜ ᱠᱟᱜ-ᱟᱭ ᱟᱨ ᱯᱚᱦᱚ ᱦᱚᱸ ᱵᱟᱭ ᱫᱟᱜ ᱜᱮᱭᱟ, ᱦᱮᱸ᱾
ᱦᱚᱸᱜᱼᱚᱭ ᱛᱮᱦᱮᱧ ᱵᱟᱨ ᱯᱮ ᱫᱤᱱ ᱫᱚ ᱵᱟᱝ ᱜᱮ ᱫᱟᱜ ᱠᱟᱜ-ᱟᱭ᱾ ᱩᱱ ᱫᱟᱨᱟ ᱫᱚ ᱠᱤᱪᱷᱩ ᱫᱟᱜ ᱫᱚ ᱫᱟᱜ ᱦᱟᱢᱮᱥᱟᱭ ᱜᱮ ᱫᱟᱜ ᱤᱫᱤᱜ ᱮᱫ ᱛᱟᱦᱮᱫ᱾ ᱛᱤᱦᱤᱧ ᱫᱚ ᱚᱱᱮ ᱚᱱᱠᱟ ᱢᱤᱫᱴᱟᱝ ᱦᱟᱞᱠᱟ ᱦᱟᱞᱠᱟᱭ ᱫᱟᱜ ᱟᱠᱟᱫᱟ, ᱢᱟᱱᱮ ᱨᱤᱢᱤᱞ ᱫᱚ ᱟᱹᱰᱤ ᱢᱚᱡᱽ ᱜᱮ ᱥᱟᱡᱟᱣ ᱞᱮᱫᱟᱭ ᱟᱹᱰᱤ ᱧᱮᱞ ᱢᱚᱱᱮ ᱦᱩᱭ ᱞᱮᱱᱟ ᱡᱮ ᱠᱷᱩᱵ ᱜᱮ ᱟᱹᱰᱤ ᱡᱟᱠ ᱡᱚᱢᱚᱠ ᱜᱮ ᱫᱟᱜᱟᱭ ᱢᱚᱱᱮ ᱦᱩᱭᱩᱜ ᱠᱟᱱᱟ᱾
ᱫᱟᱜ ᱦᱳᱭ ᱦᱳᱭ ᱵᱟᱝ-ᱟ᱾
ᱱᱮᱥ ᱫᱚ ᱮᱢᱱᱤ ᱛᱮᱜᱮ ᱛᱚ ᱟᱹᱰᱤ ᱱᱟᱹᱢᱤᱛᱮ ᱦᱩᱭ ᱟᱠᱟᱱᱟ ᱤᱭᱟᱹ ᱠᱚᱦᱚᱸ ᱢᱟᱱᱮ ᱫᱟᱜ ᱠᱚᱦᱚᱸ ᱛᱚ ᱦᱚᱜᱼᱚᱭ ᱤᱭᱟᱹᱭᱱᱟ ᱵᱟᱠᱷᱟᱡ ᱱᱮᱥ ᱚᱱᱱᱟᱱᱚ ᱵᱚᱪᱷᱚᱨ ᱛᱩᱞᱚᱱᱟ ᱱᱮᱥ ᱫᱚ ᱢᱚᱴᱟᱢᱩᱴᱤ ᱪᱟᱥ ᱠᱚᱫᱚ ᱨᱟᱠᱟᱵ ᱟᱹᱜᱩ ᱜᱚᱫ ᱠᱮᱭᱟ ᱠᱚ᱾
ᱦᱳᱭ ᱱᱤᱛ ᱫᱚ ᱨᱟᱠᱟᱵ ᱜᱚᱫ ᱠᱚᱜ-ᱟ ᱦᱩᱱᱟᱹᱝ ᱦᱩᱸ᱾
ᱦᱩᱸ᱾
ᱨᱟᱠᱟᱵ ᱜᱚᱫ ᱠᱚᱜ-ᱟ᱾
ᱟᱫᱚ ᱦᱚᱸᱜᱼᱚᱭ ᱫᱟᱜ ᱨᱮᱱᱟᱜ ᱴᱟᱭᱤᱢ ᱴᱷᱤᱠ ᱵᱟᱝ ᱦᱩᱭ ᱠᱟᱱᱟ, ᱤᱭᱟᱹ ᱤᱭᱟᱹ ᱠᱚ ᱤᱛᱟᱹ ᱠᱚᱦᱚᱸ ᱡᱟᱦᱟᱸ ᱠᱚ ᱤᱭᱟᱹ ᱞᱟᱜ-ᱟ ᱟᱹᱰᱤ ᱞᱮᱴ ᱛᱮᱠᱚ ᱠᱚ ᱤᱭᱟᱹ ᱠᱟᱫᱟ᱾
ᱦᱳᱭ ᱟᱨ ᱟᱞᱮ ᱥᱮᱫ ᱢᱟ ᱞᱟᱦᱟ ᱧᱚᱜ ᱜᱮᱞᱮ ᱜᱤᱰᱤ ᱟᱠᱟᱫ ᱛᱟᱦᱮᱸ ᱛᱚᱞᱟ ᱠᱚ ᱦᱟᱲᱟᱢᱚᱜ ᱠᱟᱱᱟ, ᱛᱚᱞᱟ ᱠᱚ᱾
ᱚᱱᱟ ᱜᱷᱩᱰᱩ,
ᱟᱹᱞᱤᱧ ᱦᱚᱸ ᱟᱞᱤᱧ ᱦᱚᱸ ᱟᱹᱰᱤ ᱞᱟᱦᱟ ᱛᱮᱜᱮ ᱞᱤᱧ ᱦᱤᱲᱤᱧ ᱞᱤᱧ ᱜᱤᱲᱤ ᱠᱟᱫᱟ ᱚᱱᱟ ᱫᱟᱜ ᱵᱟᱝ ᱠᱷᱟᱹᱛᱤᱨ ᱜᱮ ᱤᱭᱟᱹ ᱠᱟᱱᱟ ᱩᱱᱤ ᱯᱚᱨᱛᱷᱚᱢ ᱚᱱᱟ ᱯᱳᱭᱞᱳ ᱫᱟᱜ ᱨᱮᱜᱮᱞᱤᱧ ᱤᱭᱟᱹ ᱠᱟᱫᱟ ᱞᱤᱧ ᱢᱤᱫ ᱫᱷᱟᱣ ᱴᱟᱱ ᱛᱟᱦᱮᱸ ᱠᱟᱱᱟ ᱢᱤᱫ ᱫᱦᱟᱣ ᱫᱟᱜ ᱠᱮᱫᱟ ᱚᱱᱟ ᱵᱟᱫ ᱨᱮᱜᱮ ᱜᱤᱲᱤ ᱦᱳᱭ ᱟᱠᱟᱱᱟ᱾
ᱚ ᱟᱪᱪᱷᱟ᱾
ᱤᱱᱟᱹ ᱠᱷᱟᱹᱛᱤᱨ ᱱᱤᱛᱚᱜ ᱫᱷᱟᱹᱨᱤᱡ ᱛᱮ ᱫᱟᱜ ᱫᱚ ᱞᱟᱜᱟᱣ ᱠᱟᱱᱟ ᱟᱫᱚ ᱨᱩᱴᱟᱨ ᱠᱚ ᱞᱟᱹᱭ ᱵᱟᱲᱟ ᱦᱩᱭ ᱠᱟᱱᱟ ᱩᱱᱠᱩ ᱠᱚᱦᱚᱸ ᱴᱟᱭᱤᱢ ᱴᱮᱵᱤᱞ ᱵᱟᱠᱚ ᱮᱢ ᱫᱟᱲᱮᱭᱟᱜ ᱠᱟᱱᱟ᱾
ᱦᱚᱸ᱾
ᱡᱮ ᱜᱟᱯᱟᱪᱟᱜ-ᱟ ᱛᱮᱦᱮᱧ ᱪᱟᱞᱟᱜᱼᱟ ᱚᱱ ᱚᱱᱠᱟ ᱨᱮᱜᱮ ᱤᱭᱟᱹ ᱨᱮᱜᱮ,
ᱦᱩᱸ ᱩᱸ ᱠᱷᱟᱞᱤ ᱟᱥᱟ ᱜᱮᱠᱚ ᱮᱢᱚᱜ ᱠᱟᱱᱟ ᱥᱮ
ᱟᱫᱚ ᱩᱱᱠᱩ ᱡᱟᱦᱟᱸ ᱠᱷᱮᱛ ᱨᱮᱠᱚ ᱟᱬᱜᱚᱭᱫᱟ ᱩᱱᱠᱩ ᱫᱚ ᱵᱟᱠᱚ ᱨᱟᱠᱟᱵ ᱦᱚᱪᱚᱭᱟᱠᱚ ᱠᱟᱱᱟ ᱥᱮ ᱩᱱᱤᱭᱟᱜ ᱵᱟᱝ ᱥᱤ ᱞᱮᱠᱷᱟᱱ ᱱᱩᱭᱟᱜ ᱵᱟᱝ ᱥᱤ ᱞᱮᱠᱷᱟᱱ,
ᱦᱳᱭ᱾
ᱚᱱ ᱚᱝᱠᱟ ᱥᱚᱢᱚᱥᱟ ᱨᱮ ᱤᱭᱟᱹ ᱠᱟᱱᱟ ᱛᱮᱦᱮᱧ ᱟᱹᱜᱩ ᱜᱟᱯᱟ ᱟᱹᱜᱩ ᱱᱚᱝᱠᱟ ᱱᱤᱛ ᱫᱷᱟᱹᱨᱤᱡ ᱛᱮᱦᱚᱸ ᱵᱟᱠᱚ ᱟᱹᱜᱩ ᱟᱠᱟᱫ ᱜᱮᱭᱟ᱾
ᱚᱸᱻ
ᱟᱫᱚ ᱡᱟᱦᱟᱸᱭ ᱡᱟᱦᱟᱸᱟᱭ ᱢᱟᱨᱟᱝ ᱪᱟᱹᱥᱤ ᱠᱚ ᱩᱱᱠᱩᱜᱮᱛᱚ ᱟᱫᱚ ᱢᱟ ᱠᱟᱹᱢᱤ ᱫᱚ ᱩᱱᱠᱩᱣᱟᱜ ᱠᱚᱨᱟᱣᱟᱭ ᱥᱮ ᱨᱩᱴᱟᱨ ᱵᱟᱞᱟ ᱠᱚ᱾ ᱡᱟᱦᱟᱸᱭ ᱠᱚ ᱟᱹᱰᱤ ᱢᱟᱨᱟᱝ ᱪᱟᱹᱥᱤ ᱠᱟᱱᱟ ᱠᱚ ᱩᱱᱠᱩ ᱟᱜᱮ ᱠᱟᱥᱴᱚᱢᱟᱨ ᱠᱚ ᱤᱭᱟᱹ ᱠᱚᱣᱟ ᱛᱚᱵᱮ ᱛᱚ ᱤᱭᱟᱹᱭᱟᱭ᱾
ᱦᱳᱭ ᱦᱳᱭ᱾
ᱦᱩᱸ ᱠᱟᱹᱢᱤ,
ᱟᱨ ᱟᱯᱮ ᱥᱮᱱ ᱫᱚ ᱵᱤᱨ ᱵᱩᱨᱩ,
ᱵᱤᱨ ᱵᱩᱨᱩ ᱦᱮᱸ ᱦᱮᱸ ᱵᱤᱨ ᱵᱩᱨᱩ ᱠᱚᱨᱮ ᱜᱮ ᱟᱞᱮ ᱫᱚ ᱵᱤᱨ ᱵᱩᱨᱩ ᱫᱟᱨᱮ ᱜᱮ᱾
ᱟᱪᱪᱷᱟ ᱵᱤᱨ ᱵᱩᱨᱩ ᱨᱮ,
ᱵᱩᱨ ᱵᱩᱨᱩ ᱫᱚ ᱢᱟᱱᱮ ᱠᱚᱨᱮ ᱜᱮ ᱚᱱᱟᱞᱮ,
ᱦᱳᱭ ᱦᱳᱭ᱾ ᱚᱱᱮ ᱡᱚᱱᱰᱨᱟ ᱠᱚ ᱛᱟᱞᱮ ᱢᱟ ᱢᱮᱱ ᱫᱟᱹᱞᱤᱧ ᱛᱟᱦᱚᱞᱮ ᱡᱚᱱᱰᱨᱟ ᱠᱚ ᱢᱟ ᱟᱯᱮ ᱜᱮᱯᱮ ᱪᱟᱥᱟ ᱟᱯᱮ?
ᱚ ᱦᱮᱸ ᱦᱮᱸ ᱦᱮᱸ᱾ ᱪᱟᱞ ᱫᱚᱠᱚ ᱪᱟᱥᱟ ᱡᱮ ᱡᱮᱢᱚᱱ ᱢᱟᱱᱮ ᱟᱞᱮ ᱥᱮᱫ ᱫᱚ ᱩᱱᱠᱩ ᱤᱭᱟᱹ ᱠᱚ ᱢᱮᱱᱟᱜ ᱠᱚᱣᱟ ᱛᱚ ᱠᱩᱸᱲᱵᱤ ᱠᱚ ᱩᱱᱠᱩ ᱠᱚ ᱪᱟᱥ ᱟ ᱟᱞᱮ ᱥᱮᱫ ᱫᱚ ᱚᱱᱮ ᱥᱤᱡᱤᱱ ᱠᱚᱫᱚ ᱢᱟᱹᱨᱤᱪ ᱠᱚ ᱪᱟᱥᱟ ᱟᱞᱩ ᱠᱚ ᱱᱚᱜᱼᱚ ᱱᱚᱝᱠᱟᱱᱟᱜ ᱠᱚᱫᱚ ᱵᱤᱥᱤ ᱠᱚ ᱪᱟᱥᱟ᱾ ᱡᱚᱱᱰᱨᱟ ᱫᱚ ᱤᱱᱟᱹᱜ ᱫᱚ ᱵᱟᱠᱚ ᱡᱟᱥᱟ ᱵᱟᱫᱟᱢ ᱠᱚ ᱱᱚᱝᱠᱟ᱾
ᱵᱟᱫᱟᱢ ᱠᱚᱦᱚᱸ, ᱟᱫᱚ ᱵᱟᱢ ᱫᱚ ᱱᱤᱛᱳᱜ ᱠᱚ ᱪᱟᱥᱟ?
ᱵᱟᱝ ᱥᱤᱡᱤᱱ ᱨᱮᱱᱟᱜ ᱥᱤᱡᱤᱱ ᱨᱮᱱᱟᱜ ‍ᱡᱟ ᱵᱟᱝ ᱚᱱᱟ ᱫᱚ ᱱᱤᱛᱚᱜ ᱫᱚ ᱪᱮᱫ ᱠᱚ ᱪᱟᱵᱟ ᱦᱮᱡ ᱟᱠᱟᱱ ᱫᱚ ᱵᱟ ᱪᱮᱫᱟᱜ ᱡᱟᱥ ᱱᱮᱥ ᱫᱚ ᱤᱱᱟᱹᱜ ᱯᱚᱨᱤᱢᱟᱱ ᱛᱮ ᱵᱟᱫᱟᱢ ᱵᱟᱠᱚ ᱪᱟᱥ ᱟᱠᱟᱫᱟ ᱾ᱱᱤᱛᱚᱜ ᱫᱚ ᱟᱞᱩ ᱠᱚ ᱪᱟᱥ ᱞᱮ ᱨᱮᱦᱚᱸ ᱡᱟᱦᱟᱸᱭ ᱟᱹᱰᱤ ᱠᱚ ᱢᱟᱹᱨ ᱠᱟᱱᱟ,
ᱦᱚᱸ
ᱟᱞᱩ ᱪᱟᱥ ᱨᱮᱫᱚ,
ᱡᱚᱛᱚ ᱦᱚᱲ‌ ᱛᱚ ᱢᱟᱹᱨ ᱟᱠᱟᱱᱟ ᱠᱚ ᱱᱚᱣᱟ ᱫᱷᱟᱣ ᱫᱚ ᱠᱷᱩᱵ ᱵᱷᱟᱜᱤ ᱨᱮᱜᱮ ᱠᱚ ᱤᱭᱟᱹ ᱟᱠᱟᱱᱟ ᱟᱹᱞᱩ ᱪᱟᱹᱥᱤ ᱠᱚ᱾
ᱟᱯᱮ ᱥᱮᱜ ᱫᱚ ᱚᱱᱟ ᱟᱹᱞᱩ ᱪᱟᱥ ᱠᱚ ᱢᱟᱹᱨᱤᱪ ᱪᱟᱥ ᱠᱚᱫᱚ ᱦᱩᱭᱩᱜᱼᱟ ᱥᱮ ᱵᱟᱝ?
ᱟᱞᱮ ᱤᱥᱤᱱ ᱫᱚ ᱵᱟᱝᱟ ᱜᱚ ᱟᱹᱞᱩ ᱠᱚ ᱢᱟᱹᱨᱤᱪ ᱠᱚ ᱵᱟᱝᱟ᱾
ᱛᱟᱦᱚᱞᱮ ᱪᱮᱫ ᱠᱚᱯᱮ ᱪᱟᱥᱟ
ᱟᱞᱮ ᱫᱚᱻ ᱚ ᱵᱤᱞᱟᱹᱛᱤ ᱠᱚ ᱵᱮᱸᱜᱟᱲ ᱠᱚ᱾
ᱟᱨ ᱦᱩᱲᱩ ᱠᱚ ᱪᱤᱠᱟ ᱪᱟᱥ ᱦᱩᱭᱩᱜᱼᱟ ᱚᱱᱛᱮ ᱫᱚ ᱠᱷᱩᱵ ᱡᱟᱠ ᱡᱚᱢᱚᱠ ᱜᱮ?
ᱪᱮᱫ,
ᱦᱩᱲᱩ ᱠᱩ ᱡᱩᱫᱤ ᱡᱟᱠ ᱡᱚᱢᱚᱠ ᱜᱮ ᱪᱟᱥ ᱦᱩᱭᱩᱜᱼᱟ?
ᱦᱚᱸ ᱦᱩᱲᱩ ᱫᱚ ᱟ ᱡᱟᱠᱡᱚᱢᱚᱠ ᱟᱞᱮ ᱫᱚ ᱦᱩᱲᱩ ᱜᱤ‌ ᱡᱟᱠᱡᱚᱢᱚᱠ ᱫᱚ᱾
ᱥᱮ ᱟᱯᱮ ᱛᱟᱦᱞᱮ ᱵᱤᱞᱟᱹᱛ ᱜᱮᱭᱟ ᱯᱮ ᱛᱟᱦᱚᱞᱮ?
ᱦᱚᱸ ᱵᱤᱞᱟᱹᱛᱤ ᱦᱚᱸ ᱟᱵᱤᱱ ᱚᱱᱠᱟ ᱫᱚ ᱵᱟᱝᱟ ᱦᱮᱸᱥᱮ᱾ ᱦᱮᱸ ᱜᱮᱜᱽᱻ ᱴᱚᱴᱟᱞ ᱦᱚᱲ ᱠᱚ ᱪᱟᱥᱟ ᱚᱱᱠᱟ ᱫᱚ ᱵᱟᱝᱟ ᱠᱤᱪᱷᱩ ᱦᱚᱸ ᱠᱚ ᱪᱟᱥᱟ ᱦᱮᱸᱥᱮ᱾ ᱟᱭᱵᱚᱝ ᱡᱮᱢᱚᱱ ᱡᱟᱦᱟᱸ ᱡᱟᱦᱟᱸ ᱠᱚᱨᱮ ᱫᱚᱞᱤᱧ ᱧᱮᱞᱟ ᱚᱱᱟ ᱴᱳᱴᱟᱞ ᱞᱮᱠᱟ ᱜᱮᱠᱚ ᱪᱟᱥᱟ᱾
ᱦᱚᱸ,
ᱚᱱᱠᱟ ᱫᱚ ᱵᱟᱠᱚ ᱪᱟᱥᱟ, ᱟᱨ ᱫᱟᱜ ᱨᱮᱱᱟᱜ ᱥᱟᱫᱷᱚᱱ ᱦᱚᱸ ᱚᱱᱠᱟ ᱵᱟᱝ ᱟ, ᱛᱚ ᱥᱚᱥ ᱵᱟᱹᱪᱩᱜ ᱟᱹᱱᱤᱡ ᱾ ᱦᱚᱭ ᱮᱢ ᱟᱨ ᱡᱮᱢᱚᱱ ᱢᱟᱹᱨᱤᱪ ᱠᱚᱦᱚᱸ, ᱢᱟᱹᱨᱤᱪ ᱠᱚᱦᱚᱸ ᱵᱟᱝ ᱞᱮᱠᱟ ᱜᱮ᱾ ᱵᱟᱝᱼᱟ ᱾ ᱢᱟᱱᱮ ᱟᱹᱵᱤᱱ ᱚᱱᱮ ᱤᱭᱟᱹ ᱜᱮ, ᱦᱳᱲᱩ ᱜᱮ, ᱦᱳᱭ ᱾
ᱛᱚ ᱟᱞᱮ ᱥᱮᱫ ᱫᱚ, ᱟᱹᱰᱤ ᱡᱳᱨ ᱢᱟᱹᱨᱤᱪ ᱠᱚ ᱪᱟᱥᱟ ᱥᱤᱡᱤᱱ ᱨᱮ ᱾ ᱦᱩᱸ ᱟᱹᱰᱤ ᱡᱳᱨ ᱮᱠᱫᱚᱢ ᱚᱱᱟ ᱫᱚ ᱾
ᱟ
ᱟᱹᱞᱩ ᱫᱚ ᱪᱟᱹᱥᱤ ᱫᱚᱠᱚ, ᱠᱚᱢ ᱟᱹᱞᱩ ᱪᱟᱥ ᱫᱚᱠᱚ ᱠᱚᱢ ᱠᱟᱫᱟ ᱾ᱟᱹᱞᱩ ᱪᱟᱹᱥᱤ ᱟᱹᱞᱩ ᱪᱟᱥ ᱫᱚ ᱢᱤᱫᱴᱟᱝ ᱜᱮᱨᱮᱱᱴᱤ ᱵᱟᱹᱱᱩᱜᱼᱟ ᱛᱚ, ᱱᱚᱣᱟ ᱫᱚ ᱡᱟᱦᱟᱸᱭ ᱠᱩᱲᱤ ᱴᱟᱠᱟ ᱫᱚ ᱠᱩᱲᱤ ᱛᱤᱨᱤᱥ ᱴᱟᱠᱟ ᱛᱟᱦᱮᱱ ᱨᱮᱦᱚᱸ ᱢᱚᱴᱟᱢᱩᱴᱤ ᱡᱟᱦᱟᱸᱭ ᱢᱟᱹᱞᱤᱠ ᱮ ᱪᱟᱥᱼᱟ, ᱩᱱᱤ ᱫᱚ ᱠᱤᱪᱷᱩ ᱵᱟᱧᱪᱟᱜᱼᱟᱭ ᱱᱚᱣᱟ ᱠᱚ ᱟᱹᱞᱩ ᱨᱮᱱᱟᱜ ᱫᱚ ᱠᱳᱱᱳ ᱤᱭᱟᱹ ᱵᱟᱹᱱᱩᱜᱼᱟ, ᱱᱮᱥ ᱫᱚ ᱡᱟ ᱵᱷᱟᱵᱛᱮ ᱪᱟᱞᱟᱣ ᱠᱟᱱᱟ᱾
ᱦᱮᱸ
ᱮᱸ ᱵᱚᱦᱚᱜ ᱵᱟᱧᱪᱟᱣ ᱞᱮᱠᱟ ᱦᱚᱸ ᱵᱟᱝ ᱵᱩᱡᱷᱟᱹᱣ ᱠᱟᱱᱟ, ᱡᱟᱦᱟᱭ ᱟᱞᱩ ᱠᱚ ᱠᱚ ᱪᱟᱥ ᱠᱟᱫᱟ᱾
ᱪᱟᱥ ᱠᱟᱜᱼᱟ ᱟᱪᱪᱷᱟ᱾
ᱱᱟᱣᱟ ᱫᱷᱟᱣ ᱛᱚ ᱮᱥᱴᱳᱨ ᱠᱚ ᱦᱚᱸᱛᱚ ᱡᱟ ᱵᱷᱟᱵ ᱛᱮ ᱯᱮᱨᱮᱡ ᱞᱮᱱᱟ, ᱢᱟᱱᱮ ᱵᱟᱝ ᱠᱚ ᱡᱚᱢᱟ ᱫᱟᱲᱮ ᱭᱟᱜ ᱠᱟᱱᱟ ᱦᱚᱲ ᱠᱚ᱾ ᱚᱝᱠᱟ ᱵᱷᱟᱵ ᱛᱮ ᱫᱟᱢ ᱵᱟᱹᱱᱩᱜᱼᱟ᱾
ᱵᱟᱹᱱᱩᱜ ᱟ᱾
ᱟᱞᱤᱧ ᱦᱚᱸ ᱟᱹᱞᱤᱧ ᱵᱤᱥᱟᱞ ᱴᱟᱱ ᱢᱮᱱᱟᱜᱼᱟ᱾
ᱞᱟᱹᱭᱢᱮ᱾ ᱢᱟᱹᱨᱤᱡ ᱪᱟᱥ ᱫᱚ ᱠᱷᱩᱵ ᱵᱟᱨ ᱛᱮ ᱦᱳᱭᱳᱜᱼᱟ᱾
ᱟᱹᱵᱤᱱ ᱢᱚᱴᱟ ᱢᱩᱴᱤ ᱛᱤᱱᱟᱹᱜ ᱜᱟᱱ ᱵᱤᱱ, ᱛᱤᱱᱟᱹᱜ ᱢᱟᱨᱟᱝ ᱜᱟᱱ ᱵᱤᱱ ᱪᱟᱥᱼᱟ?
ᱟᱞᱤᱧ ᱫᱚ ᱩᱱᱟᱹᱜ ᱵᱟᱹᱞᱤᱧ, ᱦᱩᱰᱤᱧ ᱪᱟᱥ ᱵᱟᱥᱟ ᱟᱹᱞᱤᱧ ᱫᱚ ᱠᱟᱹᱴᱤᱡ ᱟᱞᱟᱫᱟ ᱡᱚᱯᱲᱟᱣ ᱠᱨᱮᱱᱟᱜ ᱞᱤᱧ ᱵᱟᱹᱞᱤᱧ ᱪᱟᱥᱟ᱾
ᱟᱪᱪᱷᱟ ᱟᱪᱪᱷᱟ ᱦᱚᱸ ᱦᱚᱸ᱾ ᱦᱳᱭ ᱛᱚ ᱢᱚᱴᱟ ᱢᱩᱴᱤ, ᱟᱵᱤᱱᱟᱜ ᱟᱯᱮᱭᱟᱜ ᱢᱟᱱᱮ, ᱟᱵᱤᱱᱟᱜ ᱯᱚᱨᱤᱵᱟᱨ ᱜᱮ᱾ ᱦᱩᱰᱤᱧᱤᱡ ᱢᱟᱱᱮ ᱯᱚᱨᱤᱵᱟᱨ ᱜᱮ, ᱦᱮ ᱥᱮ᱾
ᱟᱹᱞᱤᱧ ᱩᱱᱟᱹᱜᱴᱟ, ᱡᱚᱯᱲᱟᱣ ᱠᱚ ᱦᱩᱸ ᱦᱩᱸ ᱦᱩᱸ ᱦᱩᱸ ᱦᱩᱸ ᱯᱩᱭᱥᱟᱹ ᱵᱷᱟᱜ ᱜᱮ ᱦᱤᱡᱩᱜ ᱠᱟᱱᱟ, ᱚᱱᱟ ᱧᱮᱞᱛᱮ ᱟᱨᱦᱚ ᱮᱴᱟᱜ ᱪᱟᱹᱥᱤ ᱠᱚ ᱧᱮᱞ ᱫᱟ ᱛᱚ, ᱱᱚᱣᱟ ᱨᱮ ᱫᱚ ᱟᱹᱰᱤ ᱠᱚᱢ ᱤᱭᱟᱹ ᱛᱮ ᱦᱳᱭᱳᱜ ᱠᱟᱱᱟ, ᱵᱷᱟ ᱜᱮ ᱯᱚᱭᱥᱟ ᱦᱳᱭᱳᱜ ᱠᱟᱱᱟ᱾
ᱯᱚᱭᱥᱟ ᱦᱳᱭᱳᱜ ᱠᱟᱱᱟ᱾
ᱦᱩ ᱛᱟᱣ ᱥᱤᱡᱤᱱ ᱨᱮᱱᱟᱜ ᱡᱟᱦᱟᱸᱭ ᱦᱳᱭᱳᱜᱼᱟ, ᱯᱚᱨᱚᱛᱷᱚᱢ ᱠᱚ ᱡᱟᱦᱟᱸᱭ ᱠᱚ ᱩᱰᱩᱠᱟ᱾ ᱥᱚᱛᱳᱨ ᱟᱥᱤ ᱴᱟᱠᱟ ᱠᱤᱞᱳ ᱫᱷᱟᱹᱨᱤᱡ
ᱚᱸ
ᱡᱟᱦᱟᱸᱭ ᱠᱚ ᱪᱷᱚ ᱥᱟᱛ ᱠᱩᱭᱱᱴᱟᱞ, ᱢᱤᱫ ᱫᱷᱟᱣ ᱠᱚ ᱤᱭᱟᱹᱭᱟ ᱢᱟᱱᱮ ᱯᱚᱧᱪᱟᱥ ᱛᱤᱨᱤᱥ ᱪᱚᱞᱞᱤᱥ ᱦᱟᱡᱟᱨ, ᱢᱤᱫ ᱠᱟᱞᱤᱱ ᱛᱮ ᱜᱮᱠᱚ ᱧᱟᱢ ᱫᱟ, ᱢᱤᱫ ᱜᱚᱫ ᱨᱮ ᱜᱮ᱾
ᱦᱚ ᱢᱤᱫ ᱜᱚᱫ ᱨᱮ ᱜᱮ᱾
ᱦᱮᱸ ᱟᱫᱚ ᱚᱱᱟ ᱠᱷᱟᱹᱛᱤᱨ ᱱᱚᱶᱟ, ᱢᱟᱨᱤᱪ ᱫᱚ ᱠᱷᱩᱵ ᱜᱮ ᱠᱚ ᱤᱭᱟᱹᱭᱟ᱾
ᱦᱮᱸ
ᱢᱟᱱᱮ ᱠᱷᱩᱵᱽ ᱤᱭᱟᱹ ᱫᱤᱭᱮ ᱠᱚ ᱪᱟᱥᱟ, ᱢᱟᱹᱨᱤᱪ ᱫᱚ ᱢᱟᱱᱮ ᱚᱱᱟᱱ ᱡᱤᱱᱤᱥ ᱠᱚ ᱪᱟᱥ ᱵᱟᱠᱚ ᱪᱟᱥ
ᱚ ᱚᱱᱟ ᱯᱚᱭᱥᱟᱹ ᱵᱮᱥᱤ ᱢᱮᱱᱟᱜᱼᱟ᱾
ᱚᱱᱟ ᱠᱚ ᱫᱚ ᱦᱮᱸ ᱯᱩᱭᱥᱟᱹ ᱜᱮ ᱢᱮᱱᱟᱜᱼᱟ᱾
ᱵᱟᱝ ᱟ ᱵᱟᱝ ᱟ ᱟᱞᱮ ᱚᱱᱠᱟᱼᱼ ᱟᱵᱤᱱ ᱯᱩᱭᱥᱟᱹ ᱠᱟᱢᱟᱣ ᱞᱮᱠᱟ ᱤᱭᱟᱹ ᱫᱚ ᱵᱟᱠᱚ ᱪᱟᱥᱟ ᱡᱚᱢ ᱞᱮᱠᱟ ᱡᱚᱢ ᱱᱤᱡᱮ ᱯᱚᱨᱤᱵᱟᱨᱼᱼ ᱟᱨ ᱚᱱᱠᱟ ᱠᱚ ᱪᱟᱥ ᱟᱠᱚᱼᱼ ᱡᱮ ᱚᱱᱟ ᱪᱟᱥ ᱠᱟᱛᱮᱜ ᱯᱚᱭᱥᱟᱼᱼ ᱠᱟᱢᱟᱣ ᱦᱳᱭᱳᱜᱼᱟ ᱚᱱᱠᱟ ᱫᱚ ᱵᱟᱠᱚ ᱪᱟᱥᱼᱟ᱾
ᱛᱟᱦᱞᱮ
ᱥᱤᱡᱮᱱ ᱨᱮ ᱛᱚ ᱚᱱᱮ ᱟᱹᱵᱤᱱ ᱦᱩᱲᱩ ᱜᱮ ᱟᱨ ᱚᱱᱟᱼᱼ ᱚᱯᱷ ᱥᱤᱡᱮᱱ ᱫᱚ ᱵᱟᱝᱼᱟ᱾
ᱚᱻ
ᱢᱤᱫ ᱴᱮᱱ ᱜᱮ ᱟᱞᱮ ᱫᱚ ᱪᱟᱥ ᱢᱟᱱᱮ ᱦᱩᱲᱩ ᱜᱮ ᱦᱮᱸ ᱟᱨ ᱚᱱᱮ ᱠᱷᱩᱵ ᱠᱚᱢ ᱠᱚ ᱪᱟᱥᱼᱟ᱾ ᱦᱳᱭ ᱠᱷᱚᱨᱟ ᱨᱮᱱᱟᱜ ᱫᱚ ᱵᱟᱝᱼᱟ᱾ ᱵᱟᱝᱼᱟ᱾
ᱪᱮᱫ ᱫᱮᱧ ᱞᱟᱹᱭᱼᱟ?
ᱛᱟᱠᱚ ᱠᱷᱟᱱ ᱡᱟᱦᱟᱱᱟᱜ ᱠᱚ ᱤᱭᱟᱹ ᱞᱮᱠᱷᱟᱱ᱾
ᱚ ᱟᱫᱚ ᱟᱹᱵᱤᱱᱼᱼ ᱤᱭᱟᱹ ᱫᱚ ᱠᱷᱚᱨᱟ ᱤᱭᱟᱹ ᱥᱚᱢᱚᱭ ᱫᱚ ᱟᱹᱵᱤᱱ ᱫᱟᱜ ᱦᱚᱛᱚ ᱫᱚᱨᱠᱟᱨ ᱪᱮᱫ ᱢᱮᱱᱠᱷᱟᱱᱼᱼ ᱚᱱᱠᱟ ᱢᱟ ᱥᱮᱬᱟ ᱵᱟᱸᱫᱷ ᱯᱩᱠᱷᱨᱤ ᱠᱚ ᱵᱟᱹᱪᱩᱜ ᱟᱱᱤᱡ ᱟᱞᱮ ᱢᱟ᱾
ᱟᱫᱚ ᱡᱮᱦᱮᱛᱩ ᱡᱟᱦᱟᱸᱭ ᱠᱚ ᱩᱱᱠᱩ ᱫᱤᱠᱩ ᱠᱚ ᱫᱤᱠᱩ ᱠᱚᱠᱚ ᱤᱭᱟᱹ ᱠᱟᱜ ᱠᱷᱟᱱ ᱢᱤᱱᱤ ᱡᱟᱦᱟᱸ ᱠᱚ ᱥᱩᱨ ᱥᱩᱯᱩᱨ ᱠᱚ ᱛᱟᱦᱮᱸ ᱞᱮᱱᱠᱷᱟᱱ ᱩᱱᱠᱩ ᱠᱚᱣᱟᱜ ᱪᱮᱫᱟᱜ ᱥᱮᱱᱟ ᱥᱩᱨ ᱥᱩᱨ᱾
ᱵᱟᱝ ᱟᱞᱮ ᱥᱮᱞᱚ ᱯᱷᱮᱞᱚ ᱤᱭᱟᱹ ᱵᱟᱹᱪᱩᱜ ᱟᱹᱱᱤᱡ᱾
ᱟᱞᱮ ᱫᱚ ᱱᱚᱣᱟ ᱟᱞᱮ ᱱᱚᱣᱟ ᱴᱚᱴᱷᱟ ᱨᱮᱫᱚᱼᱼ ᱢᱳᱴᱟᱢᱩᱴᱤ ᱥᱟᱱᱛᱟᱲ ᱜᱮ ᱵᱤᱥᱤ ᱢᱮᱱᱟᱜ ᱵᱚᱱᱟ᱾ ᱟᱨ ᱫᱤᱠᱩ ᱠᱚ ᱢᱮᱱᱟᱜ ᱠᱚᱣᱟ ᱠᱚᱢ ᱢᱮᱱᱟᱜ ᱠᱚᱣᱟ᱾ ᱥᱟᱱᱛᱟᱲ ᱜᱮ ᱡᱟᱹᱥᱛᱤ ᱢᱮᱱᱟᱜ ᱵᱚᱱᱟ᱾ ᱱᱚᱣᱟ ᱴᱚᱴᱷᱟ ᱨᱮᱫᱚ᱾ ᱷᱩ
ᱡᱷᱚᱛᱚ ᱨᱚᱠᱚᱢ ᱡᱟᱹᱛᱤ ᱠᱚᱜᱮ ᱢᱮᱱᱟᱜ ᱞᱮᱭᱟ ᱟᱞᱮᱫᱚ ᱥᱩᱨ ᱥᱩᱯᱩᱨ ᱠᱚᱨᱮ ᱫᱚ ᱡᱮ ᱟᱹᱵᱤᱱ ᱵᱮᱱ ᱞᱟᱹᱭᱼᱮᱭᱟ ᱟᱞᱮ ᱫᱚ ᱥᱩᱫᱩ ᱥᱟᱱᱛᱟᱲ ᱜᱮ ᱡᱟᱠ ᱡᱚᱢᱚᱠ ᱢᱮᱱᱟᱜ ᱞᱮᱭᱟ᱾
ᱦᱳᱭ᱾ ᱢᱟᱱᱮ ᱠᱚᱢ ᱢᱮᱱᱟᱜ ᱠᱚᱣᱟ ᱢᱮᱱᱟᱜ ᱫᱚ ᱢᱮᱱᱟᱜ ᱠᱚᱣᱟ ᱠᱚᱢ ᱢᱮᱱᱟᱜ ᱠᱚᱣᱟ ᱡᱮᱼᱼ ᱴᱳᱴᱟᱞ ᱜᱮ ᱤᱭᱟᱹ ᱚᱱᱠᱟ ᱠᱟᱛᱷᱟ ᱫᱚ ᱵᱟᱝᱼᱟ ᱛᱚᱵᱮ ᱥᱟᱱᱛᱟᱲ ᱡᱟᱹᱥᱛᱤ ᱦᱮᱱᱟᱜ ᱵᱚᱱᱟ᱾ ᱟᱹᱵᱤᱱ ᱡᱚᱛᱚ ᱟᱛᱳ ᱨᱮᱜᱮ ᱥᱟᱱᱛᱟᱲ ᱢᱮᱱᱟᱜ ᱟᱠᱟᱫ ᱩᱱᱠᱩ ᱫᱚ ᱪᱮᱫ ᱢᱟᱱᱮ ᱫᱩ ᱯᱟᱸᱪ ᱯᱟᱨᱥᱮᱱᱼᱼ ᱡᱩᱫᱤ ᱥᱚ ᱜᱷᱚᱨ ᱢᱮᱱᱟᱜ ᱠᱚᱣᱟ ᱥᱟᱱᱛᱟᱲ ᱛᱚ ᱚᱸᱰᱮᱼᱼ ᱢᱟᱱᱮ ᱯᱟᱸᱪ ᱫᱚᱥ ᱜᱷᱚᱨ ᱜᱮ ᱮᱴᱟᱜ ᱠᱚ ᱦᱮᱱᱟᱜ ᱠᱚᱣᱟ᱾ ᱚᱱᱠᱟᱱ ᱯᱚᱨᱤᱥᱛᱷᱤᱛᱤ ᱦᱩᱭ ᱥᱮ᱾
ᱠᱤᱪᱷᱩ ᱠᱤᱪᱷᱩ ᱡᱟᱭᱜᱟ ᱧᱮᱞ ᱫᱚ ᱧᱮᱞᱚᱜᱼᱟ ᱟᱹᱰᱤ ᱥᱟᱱᱛᱟᱲ ᱠᱚᱜᱮ ᱡᱟᱠ ᱡᱚᱢᱚᱠ ᱵᱟᱠᱟᱡ ᱟᱹᱰᱤ ᱨᱚᱠᱚᱢ ᱡᱟᱹᱛᱤ ᱠᱚ ᱢᱮᱥᱟᱢᱤᱥᱤ ᱠᱟᱛᱮ ᱠᱚ ᱛᱟᱦᱮᱱᱟ᱾ ᱛᱟᱦᱚᱞᱮ ᱟᱵᱤᱱᱟ ᱚᱱᱟ ᱠᱚᱨᱮ ᱫᱚ ᱥᱩᱨ ᱥᱩᱯᱩᱨ ᱠᱚᱨᱮ ᱫᱚ ᱵᱟᱝ ᱵᱟᱹᱱᱩᱜ ᱠᱚᱣᱟ ᱛᱟᱦᱚᱞᱮ ᱢᱚᱱᱮ ᱦᱚᱭ?
ᱵᱟᱝ ᱵᱟᱝ ᱵᱟᱝᱼᱟ᱾ ᱟᱞᱮ ᱱᱚᱣᱟ ᱴᱚᱴᱷᱟ ᱫᱚ ᱢᱟᱱᱮ ᱟᱵᱚ ᱜᱮ ᱦᱮᱱᱟᱜ ᱵᱚᱱᱟ ᱰᱷᱮᱨ᱾
ᱦᱮᱸ᱾ ᱵᱟᱯᱞᱟ ᱠᱚᱨᱮᱱᱟᱜ ᱥᱮᱨᱣᱟ ᱠᱚ ᱪᱮᱫᱠᱟ ᱟᱵᱤᱱᱟᱜ ᱫᱤᱥᱚᱢ ᱥᱮᱫ ᱪᱮᱫᱠᱟ ᱥᱤᱥᱴᱮᱢ ᱠᱚ ᱟᱯᱮ
ᱥᱤᱥᱴᱮᱢ ᱫᱚᱻᱻ᱾ ᱤᱭᱟᱹ ᱫᱚ ᱵᱟᱯᱞᱟ ᱫᱚ ᱡᱮᱢᱚᱱ ᱚᱱᱠᱟ ᱥᱮᱬᱟ ᱵᱟᱯᱞᱟ ᱫᱚ ᱫᱚ ᱦᱟᱜ ᱚᱱᱮ ᱡᱮᱢᱚᱱ ᱫᱩᱣᱟᱹᱨ ᱫᱩᱣᱟᱹᱨ ᱤᱛᱩᱫ ᱥᱤᱸᱫᱩᱨ ᱟᱫᱚ ᱟᱨ ᱢᱟᱲᱟᱝ ᱞᱟᱦᱟ ᱫᱚ ᱚᱱᱮ ᱫᱚᱞ ᱵᱟᱯᱞᱟ ᱠᱚ ᱚᱱᱟ ᱢᱟ ᱱᱤᱛᱚᱜ ᱢᱟᱠᱚ ᱢᱩᱪᱟᱹᱫ ᱟᱠᱟᱫ, ᱟᱫᱚ ᱱᱟᱣᱟ ᱚᱱᱮ ᱱᱤᱛᱚᱜ ᱫᱚ ᱤᱭᱟᱹ ᱟᱹᱵᱤᱱ ᱵᱟᱦᱟ ᱵᱟᱯᱞᱟ᱾ ᱟᱨ ᱱᱚᱣᱟ᱾ ᱢᱤᱫᱴᱮᱱ ᱚᱱᱟ ᱴᱩᱝᱠᱤ ᱫᱤᱯᱤᱞ, ᱚᱱᱟ ᱦᱚᱸᱠᱚ ᱢᱩᱪᱟᱹᱫ ᱠᱟᱜᱼᱟ, ᱦᱚᱭ ᱥᱮ ᱴᱩᱝᱠᱤ ᱚᱨ ᱤᱭᱟᱹ ᱟᱫᱚ ᱱᱤᱛᱚᱜ ᱢᱟ ᱚᱱᱮ ᱵᱟᱦᱟ ᱵᱟᱯᱞᱟ ᱟᱨ ᱚᱱᱮ ᱤᱭᱟᱹ ᱜᱮ ᱫᱩᱣᱟᱹᱨ ᱵᱟᱯᱞᱟ ᱾ ᱟᱪᱪᱷᱟ᱾
ᱴᱷᱤᱠ ᱜᱮᱭᱟ ᱛᱤᱱᱟᱹᱜ ᱜᱟᱱ ᱴᱟᱭᱢᱤ ᱜᱮ ᱧᱮᱞ ᱵᱤᱱ ᱟᱹᱞᱤᱧ ᱢᱤᱫ ᱫᱷᱟᱹᱣ ᱞᱤᱧ
ᱦᱳᱭ ᱦᱳ ᱾